ᱦᱮᱞᱳ ᱾
ᱦᱮᱞᱳ᱾
ᱦᱮᱸ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱾
ᱦᱮᱸ ᱜᱚᱢᱠᱮ ᱟᱸᱡᱚᱢ ᱫᱟᱵᱮᱱ? ᱦᱮᱸ ᱜᱚᱢᱠᱮ ᱢᱮᱱ ᱫᱟᱞᱤᱧ ᱫᱟᱞᱤᱧ ᱟᱹᱞᱤᱧᱟᱜ ᱨᱚᱲ ᱵᱮᱱ ᱟᱸᱡᱚᱢ ᱮᱫᱟ?
ᱦᱮᱸ ᱟᱸᱡᱚᱢᱚᱜ ᱠᱟᱱᱟ ᱱᱟᱯᱟᱭ ᱛᱮᱜᱤ ᱾
ᱟᱪᱷᱟ ᱟᱪᱷᱟ᱾ ᱟᱪᱷᱟ, ᱜᱚᱢᱠᱮ ᱢᱮᱱ ᱟᱹᱞᱤᱧ ᱡᱮ? ᱮᱸᱫ ᱱᱟᱯᱟᱭ ᱵᱟᱲᱟ ᱜᱮᱭᱟ ᱵᱮᱱ ᱥᱮ ᱪᱮᱫ?
ᱦᱳᱭ ᱱᱤᱸᱛᱳᱜ ᱫᱚ ᱱᱟᱯᱟᱭ ᱵᱟᱲᱟ ᱜᱮ ᱾
ᱚ ᱟᱪᱷᱟ ᱦᱳᱭ ᱛᱚ ᱦᱳᱭ ᱛᱚ᱾ ᱟᱫᱚ ᱚᱱᱟ ᱜᱮ ᱜᱚᱢᱠᱮ ᱞᱤᱧ ᱢᱮᱱᱫᱟ᱾ ᱟᱵᱚ ᱚᱠᱟ ᱞᱮᱠᱟ ᱵᱚᱱ ᱚᱞ ᱯᱟᱲᱦᱟᱣ ᱞᱮᱱ ᱠᱷᱟᱱ ᱟᱵᱚ ᱪᱟᱹᱠᱨᱤ ᱵᱚᱱ ᱧᱟᱢᱟ? ᱥᱮ ᱢᱤᱫᱴᱮᱱ ᱪᱟᱹᱠᱨᱤ ᱵᱤᱱᱤᱰ ᱨᱮ ᱵᱚᱱ ᱯᱟᱥ ᱾ ᱫᱟᱲᱮ ᱭᱟᱜᱼᱟ, ᱚᱱᱟ ᱱᱤᱭᱮ ᱡᱩᱫᱤ ᱜᱚᱢᱠᱮ ᱨᱚᱯᱚᱲ ᱦᱩᱭ ᱠᱚᱜᱼᱟ ᱵᱟᱭ ᱜᱟᱱ ᱠᱚᱜᱼᱟ?
ᱦᱳᱭ ᱜᱟᱱ ᱠᱚᱜ ᱜᱮᱭᱟ ᱾
ᱟᱪᱷᱟ ᱜᱚᱢᱠᱮ ᱢᱟ ᱛᱟᱞᱦᱮ ᱠᱟᱹᱴᱤᱡ ᱵᱟᱨ ᱯᱮ ᱠᱟᱛᱷᱟ ᱨᱚᱲᱟᱜ ᱵᱮᱱ ᱾
ᱦᱳᱭ, ᱪᱟᱹᱠᱨᱤ ᱱᱤᱭᱮ ᱫᱚ ᱟᱵᱚ ᱪᱮᱫ ᱢᱚᱸᱡᱽ ᱛᱮ ᱯᱟᱲᱦᱟᱜ ᱞᱟᱜᱟ ᱟᱵᱱᱟ᱾ ᱵᱚᱱᱟ ᱥᱮ ᱩᱱᱟᱹᱜ ᱯᱟᱛᱟ ᱧᱮᱞ ᱠᱚ ᱦᱟᱴ ᱯᱟᱛᱟ ᱠᱚ ᱵᱟᱵᱚᱱ ᱫᱟᱬᱟᱱᱟ ᱡᱟᱛᱮ᱾ ᱢᱟᱱᱮ ᱯᱟᱲᱦᱟᱣ ᱢᱚᱱᱮ ᱠᱷᱟᱱ ᱫᱚ ᱯᱟᱲᱦᱟᱣ ᱵᱩᱡᱷᱟᱹᱜᱼᱟ ᱡᱩᱫᱤ ᱵᱮᱱ ᱢᱚᱱᱮᱭᱟ ᱥᱮ ᱯᱟᱲᱦᱟᱣ ᱠᱷᱟᱱ ᱫᱚ ᱥᱩᱫᱷᱩ ᱯᱟᱲᱦᱟᱣ ᱚᱱᱟ ᱚᱱᱟ ᱨᱮᱜᱮ ᱠᱟᱹᱴᱤᱡ ᱵᱚᱱ ᱜᱩᱨᱩᱛᱛᱚ ᱟᱜ-ᱟ ᱥᱮ ᱪᱮᱫ᱾ ᱩᱱᱟᱹᱜ ᱵᱟᱵᱚᱱ ᱫᱟᱬᱟᱱᱟ, ᱯᱟᱲᱦᱟᱣ ᱠᱷᱚᱱ ᱫᱚ ᱵᱟ ᱵᱟᱠᱷᱟᱱ ᱫᱚ ᱱᱤᱛᱚᱜ ᱢᱟ ᱯᱟᱲᱦᱟᱣ ᱠᱚᱨᱛᱮ ᱜᱮᱞᱮ ᱠᱟᱹᱣᱤ ᱠᱚᱢᱟ ᱫᱚᱢᱮ ᱞᱟᱜᱟᱜ ᱠᱟᱱᱟ, ᱥᱮ ᱚᱲᱟᱜ ᱦᱚᱲ ᱦᱚᱸ ᱩᱱᱟᱹᱜ ᱠᱚᱥᱴᱚ ᱠᱟᱛᱮᱜ ᱟᱠᱚ ᱡᱩᱫᱤ ᱠᱚ ᱯᱟᱲᱦᱟᱣ ᱚᱪᱚ ᱵᱚᱱᱟ ᱟᱨ ᱟᱵᱚ ᱡᱩᱫᱤ ᱚᱱᱟ ᱠᱟᱹᱢᱤ ᱨᱮ ᱵᱟᱵᱚᱱ ᱞᱟᱜᱟᱣ ᱫᱟᱲᱮᱭᱟᱜᱼᱟ, ᱥᱮ ᱪᱮ ᱚᱲᱟᱜ ᱦᱚᱲ ᱦᱚᱸ ᱫᱩᱠ ᱠᱚ ᱵᱩᱡᱟ᱾
ᱦᱳᱭ ᱦᱳᱭ᱾ ᱦᱳᱭ ᱜᱚᱝᱠᱮ ᱢᱮᱱᱫᱚ ᱟᱵᱚ ᱚᱠᱟ ᱞᱮᱠᱟ ᱵᱚᱱ ᱚᱞ ᱯᱟᱲᱦᱟᱣ ᱞᱮᱱᱠᱷᱟᱱ ᱱᱟᱜ ᱟᱵᱚ ᱢᱤᱫ ᱫᱤᱱ ᱪᱟᱹᱠᱨᱤ ᱵᱚᱱ ᱧᱟᱢᱟ, ᱦᱮᱸ ᱥᱮ ᱵᱟᱝ?
ᱦᱳᱭ᱾
ᱟᱫᱚ ᱜᱚᱝᱠᱮ ᱱᱤᱭᱟᱹ ᱫᱚ ᱞᱤᱧ ᱞᱟᱹᱭᱟ ᱮᱸᱫ ᱢᱮᱱ ᱟᱞᱤᱧ ᱡᱮ ᱟᱭᱳ ᱵᱟᱵᱟ ᱢᱟ ᱟᱵᱚ ᱢᱟ ᱚᱞ ᱯᱟᱲᱦᱟᱣ ᱞᱟᱹᱜᱤᱫ ᱠᱚ ᱵᱷᱮᱡᱟᱣ ᱟᱠᱟᱫ ᱵᱚᱱᱟ ᱦᱮᱸ ᱥᱮ ᱵᱟᱝ ᱤ-ᱤᱛᱩᱱ ᱟᱥᱲᱟ ᱥᱮ ᱵᱤᱫᱫᱟᱹᱜᱟᱲ᱾ ᱛᱮ ᱦᱮᱸ ᱥᱮ ᱵᱟᱝ᱾
ᱦᱳᱭ ᱦᱳᱭ, ᱮᱫᱚᱢ
ᱟᱹᱞᱤᱧ ᱞᱟᱹᱭᱟ ᱜᱚᱝᱠᱮ ᱡᱟ ᱩᱰᱟᱹᱝ ᱜᱮ ᱟᱭᱩ ᱵᱟᱵᱟ ᱢᱟ ᱱᱤᱦᱟᱹᱛᱤ ᱠᱚ ᱠᱷᱚᱡᱚᱜ ᱠᱟᱱ ᱡᱮ, ᱵᱟᱹᱵᱩ ᱡᱩᱫᱤ ᱪᱟᱹᱠᱨᱤ ᱧᱟᱢᱟᱭ ᱛᱟᱦᱞᱮ ᱟᱭᱟᱜ ᱡᱤᱵᱚᱱ ᱥᱮ ᱟᱭᱟᱜ ᱥᱟᱸᱜᱷᱟᱲ ᱜᱟᱹᱰᱤ ᱱᱟᱭᱛᱮ ᱱᱟᱯᱟᱭ ᱛᱮ ᱪᱟᱞᱟᱣ ᱠᱟᱭᱟᱭ, ᱦᱮᱸ ᱥᱮ ᱵᱟᱝ?
ᱦᱳᱭ ᱦᱳᱭ᱾
ᱟᱫᱚ ᱚᱱᱟ ᱞᱮᱠᱟ ᱜᱮ ᱞᱤᱧ ᱞᱟᱹᱭᱟ ᱚᱞ ᱯᱟᱲᱦᱟᱣ ᱥᱟᱶ ᱥᱟᱶᱛᱮ ᱟᱵᱚ ᱮᱦ ᱮ ᱱᱤᱭᱟᱹ ᱫᱚ ᱜᱚᱝᱠᱮ ᱦᱳᱭᱛᱳ ᱮ ᱱᱤᱭᱟᱹ ᱫᱚ ᱵᱟᱭ ᱞᱟᱹᱭᱟᱹᱜᱚᱜ-ᱟ ᱡᱮ ᱪᱟᱹᱠᱨᱤ ᱵᱚᱱ ᱧᱟᱢ ᱜᱮᱭᱟ ᱚᱞ ᱯᱟᱲᱦᱟᱣ ᱛᱮ ᱦᱮᱸ ᱥᱮ ᱵᱟᱝ?
ᱦᱳᱭ ᱱᱚᱣᱟ ᱢᱟ ᱢᱚᱞᱚᱝ ᱨᱮ ᱡᱟᱦᱟᱸ ᱡᱩᱫᱤ ᱚᱞ ᱢᱮᱱᱟᱜ-ᱟ᱾ ᱚᱞ ᱢᱟᱱᱮ ᱪᱮᱫ ᱱᱤᱡᱮ ᱛᱮ ᱪᱮᱥᱴᱟ ᱠᱟᱛᱮᱫ ᱛᱟᱦᱮᱱ ᱦᱩᱭᱩᱜ-ᱟ ᱡᱮ ᱫᱷᱳᱨᱡᱚ ᱠᱟᱛᱮᱫ᱾ ᱛᱚᱵᱮᱥᱮ ᱛᱟᱸᱫ ᱪᱟᱠᱨᱤ ᱫᱚ᱾
ᱦᱳᱭ ᱦᱳᱭ᱾ ᱟᱫᱚ ᱜᱚᱢᱠᱮ ᱚᱱᱟ ᱞᱮᱠᱟᱞᱤᱧ ᱞᱟᱹᱭᱟ ᱮᱸᱝ ᱥᱟᱱᱟᱢ ᱦᱚᱲ ᱜᱮ ᱢᱟᱱᱮ ᱡᱟᱦᱟᱸ ᱛᱤᱱᱟᱹᱜ ᱜᱮᱵᱚᱱ ᱯᱟᱲᱦᱟᱜ ᱠᱟᱱ ᱟᱵᱚ ᱮᱸᱫ ᱦᱳᱭᱛᱳ ᱱᱟᱭᱛᱮ ᱱᱟᱯᱟᱭ ᱛᱮᱜᱮ ᱯᱟᱲᱦᱟᱣ ᱨᱮᱱᱟᱜ ᱵᱚᱱ ᱪᱮᱥᱴᱟᱭᱟᱺ ᱱᱟᱯᱟᱭ ᱢᱤᱫᱴᱮᱱ ᱨᱮᱡᱟᱞ ᱦᱩᱭ ᱞᱮᱱᱠᱷᱟᱱ ᱢᱤᱫ ᱫᱤᱱ ᱵᱟᱝ ᱢᱤᱫ ᱫᱤᱱ ᱥᱟᱱᱟᱢᱟᱜ ᱡᱤᱱᱤᱥ ᱵᱚᱱ ᱵᱩᱡᱽ ᱫᱟᱲᱮᱭᱟᱜ-ᱟ ᱦᱮᱸ ᱥᱮ ᱵᱟᱝ᱾
ᱦᱳᱭ ᱦᱳᱭ᱾
ᱦᱳᱭ ᱦᱳᱭ ᱟᱫᱚ ᱚᱱᱟ ᱞᱮᱠᱟ ᱛᱮᱞᱤᱧ ᱞᱟᱹᱭᱟ ᱢᱮᱱᱫᱚ ᱚᱞᱚᱜ ᱯᱟᱲᱦᱟᱜ ᱯᱨᱚᱛᱮᱠ ᱫᱤᱱᱟᱜ ᱡᱟᱦᱟᱸᱭ ᱫᱚ ᱵᱤᱫᱽᱫᱟᱹᱜᱟᱲ ᱨᱮ ᱥᱮ ᱤᱛᱩᱱ ᱟᱥᱲᱟ ᱨᱮ ᱡᱟᱦᱟᱸ ᱢᱟᱪᱮᱫ ᱥᱮ ᱢᱟᱪᱮᱛᱟᱹᱱᱤ ᱠᱚ ᱟᱵᱚ ᱠᱚ ᱚᱞ ᱯᱟᱲᱦᱟᱣ ᱵᱚᱱᱟᱺ ᱟᱵᱚ ᱱᱟᱭᱛᱮ ᱱᱟᱯᱟᱭᱛᱮ ᱚᱱᱟ ᱟᱨᱚ ᱚᱲᱟᱜ ᱨᱮ ᱥᱮ ᱮᱸᱫ ᱢᱮᱱᱫᱚ ᱤᱛᱩᱱ ᱟᱥᱲᱟᱨᱮ ᱚᱱᱟ ᱱᱟᱭᱛᱮ ᱱᱟᱯᱟᱭ ᱛᱮ ᱟᱸᱡᱚᱢ ᱞᱟᱜᱟᱜ-ᱟ ᱥᱟᱶᱛᱮ ᱚᱱᱟ ᱢᱟᱱᱮ ᱫᱚᱥᱨᱟ ᱛᱮ ᱚᱱᱟ ᱟᱨᱚ ᱱᱟᱭᱛᱮ ᱱᱟᱯᱟᱭᱛᱮ ᱟᱨᱚ ᱯᱟᱲᱦᱟᱜ ᱦᱩᱭᱩᱜ-ᱟ ᱦᱮᱸ ᱥᱮ ᱵᱟᱝ᱾
ᱦᱳᱭ ᱟᱵᱤᱱ ᱵᱤᱱ ᱞᱟᱹᱭ ᱠᱮᱫ ᱞᱮᱠᱟ ᱚᱱᱟ ᱡᱟᱦᱟᱸ ᱠᱚ ᱯᱟᱲᱦᱟᱣ ᱵᱚᱱᱟ ᱥᱮ ᱚᱱᱟ ᱫᱚ ᱛᱤᱱᱟᱹᱜ ᱵᱟᱨ ᱵᱟᱨ ᱵᱚᱱ ᱯᱟᱲᱦᱟᱜ-ᱟ ᱟᱱᱟ ᱛᱚᱵᱮ ᱥᱮ ᱟᱵᱚ ᱵᱚᱱ ᱫᱤᱥᱟᱹᱭᱟᱵᱚᱱ ᱥᱮᱵᱚᱱ ᱚᱞ ᱫᱟᱲᱮᱭᱟᱜ-ᱟ᱾
ᱦᱳᱭ ᱦᱳᱭ ᱵᱤᱱᱤᱰ ᱨᱮ᱾
ᱦᱩᱸ᱾
ᱦᱚᱜ-ᱚᱭ᱾ ᱟᱫᱚ ᱜᱚᱢᱠᱮ ᱱᱟᱦᱟᱜ ᱢᱮᱱᱟᱞᱤᱧ ᱡᱮ ᱮᱸᱫ ᱤᱛᱩᱱ ᱟᱥᱲᱟ ᱨᱮ ᱦᱳᱭᱛᱳ ᱟᱵᱚ ᱡᱩᱫᱤ ᱵᱟᱵᱚᱱ ᱚᱞ ᱯᱟᱲᱦᱟᱜ-ᱟ ᱛᱟᱞᱦᱮᱮ ᱴᱟᱠᱟ ᱯᱚᱭᱥᱟ ᱦᱚᱸ ᱠᱷᱚᱨᱚᱪᱚᱜ-ᱟ ᱦᱮᱸ ᱥᱮ ᱵᱟᱝ᱾
ᱦᱳᱭ᱾
ᱟᱨ ᱤᱛᱩᱱ ᱟᱥᱲᱟ ᱥᱮᱱ ᱠᱟᱛᱮᱫ ᱟᱹᱰᱤᱜᱟᱱ ᱜᱮ ᱵᱟᱹᱲᱤᱡ ᱛᱮᱱ ᱡᱤᱱᱤᱥ ᱠᱚ ᱵᱟᱵᱚᱱ ᱠᱟᱹᱢᱤᱭᱟ ᱢᱮᱱᱫᱚ ᱫᱟᱬᱟᱱ ᱠᱚ ᱦᱟᱴ ᱯᱟᱛᱟ ᱫᱟᱬᱟᱱ
ᱥᱟᱶᱛᱮ ᱦᱟᱴ ᱯᱟᱛᱟ ᱫᱟᱬᱟ ᱠᱟᱛᱮᱫ ᱜᱚᱝᱠᱮ ᱪᱤᱠᱟᱹᱜ-ᱟ ᱦᱟᱴ ᱯᱟᱛᱟ ᱡᱩᱫᱤ ᱵᱚᱱ ᱫᱟᱬᱟᱱᱟ ᱛᱟᱦᱮᱞᱮ ᱟᱵᱚᱣᱟᱜ ᱦᱟᱛ ᱯᱟᱛᱟ ᱫᱟᱫ ᱫᱟᱬᱟ ᱢᱟᱱᱮ ᱛᱚ ᱜᱚᱝᱠᱮ ᱢᱚᱱᱮ ᱫᱚ ᱮᱴᱟᱜ ᱥᱮᱫ ᱪᱟᱞᱟᱜ-ᱟ ᱥᱮ?
ᱜᱮ ᱦᱮ,
ᱦᱚᱸᱜᱼᱚᱭ ᱟᱨ ᱢᱚᱱᱮ ᱡᱩᱫᱤ ᱮᱴᱟᱜ ᱥᱮᱫ ᱪᱟᱞᱟᱜ-ᱟ, ᱦᱟᱴ ᱯᱟᱛᱟ ᱫᱟᱬᱟᱱ ᱢᱟᱱᱮ ᱜᱚᱝᱠᱮ ᱪᱮᱫ ᱞᱮᱠᱟᱜᱼᱟ, ᱦᱳᱭᱛᱳ ᱡᱩᱫᱤ ᱫᱤᱱ ᱯᱩᱱ ᱫᱤᱱ ᱜᱮ ᱦᱟᱴ ᱯᱟᱛᱟ ᱵᱚᱱ ᱫᱟᱬᱟᱱᱟ ᱛᱟᱦᱮᱞᱮ ᱢᱤᱫ ᱫᱤᱱ ᱵᱟᱝ ᱢᱤᱫ ᱫᱤᱱ ᱚᱱᱟ ᱦᱟᱸᱜ ᱮᱸ ᱩᱱ ᱫᱤᱱ ᱫᱚ ᱚᱞ ᱯᱟᱲᱦᱟᱣ ᱫᱚᱵᱚᱱ ᱰᱷᱤᱞᱟᱹᱭᱟ ᱦᱮᱸ ᱥᱮ ᱵᱟᱝ?
ᱦᱳᱭ᱾
ᱟᱫᱚ ᱚᱞ ᱯᱟᱲᱦᱟᱣ ᱵᱟᱝ ᱰᱷᱤᱞᱟᱹ ᱞᱮᱠᱟ ᱦᱟᱴ ᱯᱟᱛᱟ ᱫᱚ ᱱᱤᱦᱟᱹᱛᱤ ᱵᱮᱥ ᱫᱚ ᱵᱮᱥ ᱜᱮᱭᱟ ᱢᱟᱹᱱᱢᱤ ᱡᱤᱭᱚᱱ ᱨᱮ ᱢᱮᱱᱠᱷᱟᱱ ᱚᱱᱟ ᱡᱩᱫᱤ ᱢᱮᱱ ᱫᱚ ᱥᱩᱛᱩᱜ ᱥᱩᱢᱩᱝ ᱢᱚᱱᱮᱨᱮ ᱡᱩᱫᱤ ᱫᱚᱦᱚ ᱜᱟᱱᱚᱜ-ᱟ ᱛᱟᱦᱮᱞᱮ ᱚᱱᱟ ᱫᱚ ᱟᱹᱰᱤ ᱱᱟᱯᱟᱭᱚᱜ-ᱟ ᱵᱟᱝ᱾
ᱦᱳᱭ ᱚᱱᱟ ᱢᱟ ᱠᱟᱛᱷᱟ ᱠᱟᱱ ᱜᱮ ᱵᱮᱥᱤ ᱢᱟᱱᱮ ᱪᱟᱞᱟᱣ ᱠᱚᱫᱚ ᱯᱟᱛᱟᱭ ᱠᱚᱫᱚ ᱵᱟᱝ ᱠᱷᱟᱨᱟᱯ ᱛᱚ ᱵᱟᱝ ᱠᱷᱟᱨᱟᱯᱼᱟ, ᱩᱣᱤᱱ ᱡᱟᱦᱟᱸ ᱛᱤᱥ ᱠᱚᱨᱮ ᱪᱟᱞᱟᱣ ᱵᱟᱲᱟᱜ ᱫᱚ ᱴᱷᱤᱠ ᱜᱮᱭᱟ ᱥᱮ ᱜᱮᱢᱤᱱ ᱠᱤᱱᱛᱩ ᱚᱛᱤᱨᱤᱠᱛᱚ ᱞᱮᱠᱟᱱ ᱜᱮ ᱥᱮ ᱚᱱᱟ ᱫᱚ ᱵᱤᱥᱤ ᱚᱱᱛᱮ ᱢᱚᱱᱮ ᱚᱨ ᱞᱮᱛᱟᱢ ᱠᱷᱟᱱ ᱩᱱ ᱫᱚ ᱯᱟᱲᱦᱟᱣ ᱨᱮᱦᱚᱸ ᱢᱚᱱᱮ ᱵᱟᱝ ᱞᱟᱜᱟᱣ ᱢᱟ, ᱩᱱ ᱫᱚ ᱯᱟᱛᱟ ᱧᱮᱞ ᱜᱮ ᱪᱟᱞᱟᱜ ᱥᱟᱱᱟ ᱢᱟ ᱢᱤᱫ ᱜᱷᱟᱹᱲᱤ᱾
ᱯᱟᱛᱟ ᱧᱮᱞ ᱜᱮ ᱪᱟᱞᱟᱜ ᱥᱟᱱᱟᱦᱟ ᱾ ᱟᱫᱚ ᱜᱚᱢᱠᱮ ᱚᱱᱮ ᱚᱱᱟ ᱛᱮᱞᱤᱧ ᱞᱟᱹᱭᱼᱟ ᱦᱟᱴ ᱯᱟᱛᱟ ᱡᱩᱫᱤ ᱵᱚᱱ ᱫᱟᱬᱟᱱᱟ ᱛᱟᱦᱮᱞᱮ ᱱᱟᱜ ᱜᱚᱝᱠᱮ ᱟᱡ ᱟᱹᱰᱤ ᱞᱮᱠᱟᱱ ᱜᱟᱛᱮ ᱠᱚ ᱧᱟᱢᱚᱜ-ᱟ ᱠᱚᱲᱟ ᱜᱤᱫᱽᱨᱟᱹ ᱜᱟᱛᱮ ᱠᱩᱲᱤ ᱜᱤᱫᱽᱨᱟᱹ ᱜᱟᱛᱮ ᱠᱩᱲᱤ ᱜᱤᱫᱽᱨᱟᱹ ᱜᱟᱛᱮ ᱡᱩᱫᱤ ᱠᱚ ᱛᱟᱦᱮᱸᱱᱟ ᱵᱩᱦᱩᱛ ᱜᱟᱱ ᱴᱟᱠᱟ ᱠᱟᱹᱣᱰᱤ ᱠᱷᱚᱨᱚᱪᱚᱜ-ᱟ ᱥᱟᱶᱛᱮ ᱚᱲᱟᱜ ᱦᱚᱲ ᱠᱚ ᱟᱱᱟᱴ ᱨᱮᱠᱚ ᱯᱟᱲᱟᱜ-ᱟ, ᱡᱩᱫᱤ ᱴᱟᱠᱟ ᱯᱩᱭᱥᱟ ᱡᱩᱫᱤ ᱵᱟᱠᱚ ᱵᱷᱮᱡᱟ ᱫᱟᱲᱮᱭᱟᱵᱚᱱᱟ ᱛᱟᱦᱮᱞᱮ ᱚᱞ ᱯᱟᱲᱦᱟᱣ ᱟᱵᱚ ᱰᱷᱤᱞᱟᱹᱜ ᱛᱟᱵᱚᱱᱟ ᱢᱮᱱ ᱫᱚ ᱵᱟᱭᱨᱮ ᱨᱮ ᱵᱟᱠᱚ ᱫᱚᱦᱚ ᱫᱟᱲᱮᱭᱟᱵᱚᱱᱟ, ᱦᱮᱸ ᱵᱟᱝ?
ᱦᱳᱭ ᱦᱳᱭ᱾
ᱦᱳᱭ ᱟᱨ ᱚᱱᱠᱟ ᱜᱮ ᱦᱟᱴ ᱯᱟᱛᱟ ᱫᱟᱬᱟ ᱠᱟᱛᱮᱜ ᱦᱳᱭ ᱛᱳ ᱦᱟᱺᱰᱤ ᱯᱟᱹᱨᱣᱟᱹ ᱮᱢᱟᱱ ᱛᱮᱢᱟᱱ ᱦᱚᱸ ᱧᱩᱜ ᱜᱮᱭᱟ, ᱜᱩᱱ ᱜᱩᱱ ᱜᱩᱴᱠᱷᱟ ᱛᱷᱟᱢᱟᱠ ᱠᱷᱩᱲ ᱵᱤᱲᱤ ᱮᱱᱠᱷᱟᱱ ᱪᱮᱫ ᱞᱮᱠᱟ, ᱟᱴ ᱡᱩᱫᱤ ᱵᱟᱵᱚᱱ ᱫᱟᱬᱟᱱᱟ ᱦᱟᱺᱰᱤ ᱯᱟᱹᱨᱣᱟᱹ ᱵᱟᱝ ᱧᱩᱜᱼᱟ ᱥᱟᱶᱛᱮ ᱵᱤᱬᱤ ᱛᱷᱟᱢᱟᱠᱷᱩᱲ ᱦᱚᱸ ᱵᱟᱝ ᱧᱩᱜᱼᱟ, ᱵᱟᱝ?
ᱦᱳᱭ, ᱟᱨ ᱱᱮᱛᱟᱨ ᱢᱟ ᱧᱮᱞ ᱦᱩᱭᱩᱜ ᱠᱟᱱᱟ ᱯᱟᱛᱟ ᱠᱚᱨᱮ ᱢᱟ ᱚᱱᱟ ᱠᱚᱢᱟ ᱟᱵᱚ ᱢᱟ ᱢᱟᱱᱟᱱ ᱠᱤᱪᱷᱩ ᱥᱚᱢᱚᱭᱤᱧ ᱟᱸᱡᱚᱢ ᱵᱟᱲᱟ ᱞᱮᱫᱟ ᱡᱮ ᱦᱟᱺᱰᱤ ᱯᱟᱹᱣᱨᱟᱹ ᱪᱮᱛᱟ ᱢᱟᱱᱟ ᱜᱮᱭᱟ ᱥᱮ ᱪᱮᱜ ᱯᱟᱛᱟ ᱠᱚᱨᱮ ᱫᱚ᱾
ᱦᱳᱭ ᱦᱳᱭ ᱾
ᱱᱮᱛᱟᱨ ᱢᱟ ᱦᱚᱲ ᱢᱟ ᱯᱟᱛᱟ ᱧᱮᱞ ᱫᱚ ᱵᱟᱠᱚ ᱪᱟᱞᱟᱜ ᱠᱟᱱᱟ, ᱦᱟᱺᱰᱤ ᱯᱟᱹᱣᱨᱟᱹ ᱧᱩ ᱜᱮᱠᱚ ᱪᱟᱞᱟᱜᱼᱟ ᱵᱤᱥᱤ ᱦᱚᱲ ᱜᱮ ᱵᱷᱟᱜᱽ᱾
ᱦᱚᱜ, ᱦᱳᱭ ᱟᱹᱰᱤ ᱱᱟᱯᱟᱭ ᱠᱟᱛᱷᱟ᱾ ᱮᱸ ᱡᱟᱦᱟᱸ ᱛᱤᱱᱟᱹᱜ ᱦᱚᱲ ᱜᱮ ᱦᱳᱭᱛᱳ ᱴᱟᱠᱟ ᱵᱟᱞᱟ ᱦᱚᱲ ᱜᱮ ᱥᱮ ᱠᱚ ᱪᱟᱞᱟᱜᱼᱟ ᱦᱟᱴ ᱯᱟᱛᱟ ᱫᱟᱬᱟᱱ ᱫᱚ, ᱚᱱᱮ ᱡᱮᱢᱚᱱ ᱦᱚᱞᱟ ᱢᱟᱸᱫᱷᱮᱨ ᱵᱩᱨᱩ ᱯᱟ ᱛᱟ ᱦᱩᱭ ᱮᱱᱟ᱾ ᱵᱩᱨᱩ ᱯᱟᱛᱟ ᱦᱚᱸ ᱚᱱᱮ ᱡᱟᱦᱟᱸᱭ ᱫᱚ ᱦᱳᱭᱛᱳ ᱟᱹᱰᱤ ᱠᱤᱥᱟᱹᱬ ᱠᱤᱥᱟᱹᱬ ᱦᱚᱲ ᱡᱟᱦᱟᱸᱭ ᱦᱳᱭᱛᱳ ᱴᱟᱠᱟ ᱯᱚᱭᱥᱟᱹ ᱪᱟᱹᱠᱨᱤ ᱵᱟᱹᱠ ᱨᱤ ᱦᱚᱲ ᱦᱚᱸ ᱜᱚᱝᱠᱮ ᱦᱟᱺᱰᱤ ᱯᱟᱹᱨᱣᱟᱹ ᱠᱚ ᱧᱩ ᱭᱮᱫᱟ, ᱟᱫᱚ ᱚᱱᱮ ᱚᱱᱟᱛᱮ ᱦᱟᱺᱰᱤ ᱯᱟᱹᱨᱣᱟᱹ ᱧᱩ ᱠᱟᱛᱮᱫ ᱫᱚ ᱢᱤᱫᱴᱟᱹᱱ ᱟᱵᱚ ᱠᱚᱱᱴᱨᱳᱞ ᱵᱚᱱ ᱟᱫ ᱮᱫᱟ, ᱠᱚᱱᱴᱨᱳᱞ ᱟᱫ ᱠᱟᱛᱮᱫ ᱟᱵᱚᱣᱟᱜ ᱡᱤᱭᱚᱱ ᱱᱟᱥᱟᱜ ᱠᱟᱱ ᱛᱟᱵᱚᱱᱟ, ᱦᱮᱸ ᱥᱮ ᱵᱟᱝ?
ᱦᱳᱭ ᱵᱟᱹᱲᱤᱡ ᱰᱟᱦᱟᱨ ᱵᱚᱱ ᱞᱟᱹᱜᱤᱫ ᱫᱟᱢ ᱦᱟᱺᱰᱤ ᱯᱟᱹᱣᱨᱟᱹ ᱧᱩ ᱠᱟᱛᱮᱫ
ᱦᱳᱭ, ᱦᱳᱭ, ᱟᱫᱚ ᱚᱱᱮ ᱚᱱᱟᱜᱮ ᱜᱚᱝᱠᱮ
ᱟᱹᱵᱤᱱ ᱵᱤᱱ ᱞᱟᱹᱭ ᱠᱮᱫ ᱞᱮᱠᱟ ᱦᱟᱺᱰᱤ ᱯᱟᱹᱣᱟᱹ ᱫᱚ ᱧᱩ ᱥᱩᱢᱩᱱ ᱴᱩᱠᱩᱱ ᱜᱮ ᱵᱷᱟᱠ ᱦᱟᱹᱴᱤᱧ ᱠᱟᱛᱮᱫ ᱵᱚᱱ ᱧᱩᱭᱟ ᱡᱮ ᱩᱱᱟᱹᱜ ᱵᱟᱹᱲᱛᱤ ᱵᱟᱵᱚᱱ ᱧᱩᱭᱟ ᱡᱟᱛᱮ ᱟᱵᱚᱣᱟᱜ ᱛᱤ ᱫᱟᱲᱮᱭᱟᱛᱟᱵᱚᱱᱟᱭ ᱾
ᱦᱳᱭ ᱦᱳᱭ ᱦᱳᱭ᱾ ᱟᱫᱚ ᱚᱱᱮ ᱚᱱᱟᱜᱮ ᱟᱨᱚ ᱚᱱᱟ ᱥᱟᱶᱛᱮ ᱦᱳᱭᱛᱳ ᱚᱞᱚᱜ ᱯᱟᱲᱦᱟᱜ ᱥᱮ ᱤᱛᱩᱱ ᱟᱥᱲᱟ ᱥᱮ ᱵᱤᱫᱽᱫᱟᱹᱜᱟᱲ ᱦᱳᱭᱛᱳ ᱵᱟᱭᱨᱮ ᱨᱮᱵᱚᱱ ᱪᱟᱞᱟᱜ ᱠᱟᱱᱟ ᱚᱞ ᱯᱟᱲᱦᱟᱣ ᱞᱟᱹᱜᱤᱫ ᱛᱮ, ᱚᱱᱟ ᱚᱠᱛᱚ ᱫᱚ ᱜᱚᱝᱠᱮᱧ ᱡᱮᱢᱚᱱ ᱦᱮᱸ ᱟᱨᱚ ᱞᱟᱹᱭ ᱜᱟᱱᱚᱜᱼᱟ ᱱᱚᱜᱼᱚᱭ ᱡᱮᱢᱚᱱ ᱵᱚᱞ ᱠᱚᱵᱚᱱ ᱠᱷᱮᱞ ᱠᱟᱱᱟ ᱦᱮᱸ ᱥᱮ ᱵᱟᱝ! ᱵᱚᱞ ᱠᱷᱮᱞ ᱪᱤᱠᱟᱹᱭ ᱫᱟᱵᱚᱱ ᱵᱚᱞ ᱠᱷᱮᱞ ᱦᱚᱭᱛᱚ ᱟᱵᱚ ᱠᱚ ᱮᱸ ᱢᱮᱛᱟ ᱵᱚᱱ ᱠᱟᱱᱟ ᱪᱚᱞᱚ ᱵᱚᱞ ᱠᱷᱮᱞ ᱱᱚᱸᱰᱮ ᱾ ᱟᱨ ᱵᱚᱞ ᱠᱷᱮᱞ ᱠᱷᱚᱱ ᱥᱮ ᱚᱠ ᱵᱚᱞ ᱠᱷᱮᱞ ᱥᱮᱱ ᱚᱠᱛᱚ ᱫᱚ ᱤᱱᱟᱹ ᱦᱤᱞᱳᱜ ᱫᱚ ᱦᱚᱭᱛᱚ ᱫᱚ ᱠᱚᱞᱮᱡᱽ ᱥᱮ ᱤᱛᱩᱱ ᱟᱥᱲᱟ ᱫᱚ ᱮᱫ ᱦᱚᱭᱛᱚ ᱤᱥᱠᱩᱞ ᱫᱚ ᱵᱟᱵᱚᱱ ᱥᱮᱱ ᱫᱟᱲᱮᱭᱟᱜ ᱠᱟᱱᱟ ᱥᱮ ᱾
ᱦᱳᱭ ᱦᱳᱭ᱾
ᱛᱟᱦᱚᱞᱮ ᱮᱱᱮᱦᱤᱞᱳᱜᱼᱟᱜ ᱚᱞ ᱯᱟᱲᱦᱟᱣ ᱫᱚ ᱰᱷᱤᱞᱟᱹᱜ ᱠᱟᱱᱟ ᱦᱮᱸ ᱵᱟᱝ ᱾
ᱦᱳᱭ ᱦᱳᱭ ᱮᱴᱟᱜ ᱥᱮᱫ ᱢᱚᱱᱮ ᱪᱟᱞᱟᱜ ᱠᱟᱱᱟ ᱵᱚᱞ ᱠᱷᱮᱞ ᱥᱮᱫ ᱜᱮ ᱪᱟᱞᱟᱜ ᱠᱟᱱᱟ ᱵᱮᱥᱤ ᱩᱱᱫᱚ ᱾
ᱦᱳᱭ, ᱦᱳᱭ ᱾ ᱟᱫᱚ ᱚᱱᱮ ᱚᱱᱟ ᱞᱮᱠᱟ ᱜᱮ ᱮᱸᱫ ᱢᱮᱱ ᱜᱟᱱᱚᱜᱼᱟ ᱜᱚᱝᱠᱮ ᱦᱚᱭᱛᱚ ᱚᱞ ᱯᱟᱲᱦᱟ ᱚᱞ ᱯᱟᱲᱦᱟᱜ ᱥᱟᱶ ᱥᱟᱶᱛᱮ ᱦᱚᱭᱛᱚ ᱵᱚᱞ ᱠᱷᱮᱞ ᱫᱚ ᱦᱚᱭᱛᱚ ᱢᱟᱭᱤᱱᱰ ᱯᱷᱨᱮᱥ ᱞᱮᱠᱟ ᱟᱹᱭᱩᱵ ᱵᱮᱲᱟ ᱦᱚᱭᱛᱚ ᱥᱮᱱ ᱱᱟᱵᱮᱱ ᱦᱮᱸᱥᱮ ᱵᱟᱝ!
ᱦᱳᱭ, ᱦᱳᱭ᱾
ᱟᱨᱻ ᱢᱚᱴᱟᱢᱩᱴᱤ ᱮᱸᱫ ᱴᱷᱤᱠ ᱢᱟᱱᱮ ᱦᱚᱭᱛᱳ ᱠᱷᱮᱞ ᱵᱟᱲᱟ ᱠᱟᱛᱮᱫ ᱟᱨᱚ ᱥᱚᱸᱜᱮ ᱨᱩᱣᱟᱹᱲᱚᱜ ᱦᱩᱭᱩᱜᱼᱟ, ᱛᱚᱵᱮ ᱟᱹᱱᱤᱡ ᱜᱮ ᱞᱟᱹᱭᱤᱱ ᱨᱮ ᱛᱟᱦᱮᱱᱟ, ᱟᱫᱚ ᱚᱱᱮ ᱜᱚᱝᱠᱮ ᱦᱚᱭᱛᱚ ᱛᱟᱦᱮᱸ ᱡᱩᱫᱤ ᱚᱞᱚᱜ ᱯᱟᱲᱦᱟᱣ ᱛᱟᱦᱮᱸ ᱠᱚᱜᱼᱟ ᱚᱱᱟ ᱠᱚᱫᱚ ᱡᱚᱛᱚ ᱤᱭᱟᱹ ᱠᱚᱜᱼᱟ ᱾
ᱦᱳᱭ ᱾
ᱢᱮᱱᱫᱚ ᱦᱳᱭ ᱚᱱᱟ ᱠᱚᱫᱚ ᱵᱷᱤᱞᱟᱹᱜᱼᱟ ᱥᱮ ᱾
ᱦᱳᱭ ᱠᱷᱮᱞ ᱡᱤᱱᱤᱥ ᱠᱟᱱᱟ ᱵᱷᱟᱜᱮ ᱡᱤᱱᱤᱥ ᱠᱟᱱ ᱜᱮᱭᱟ ᱱᱤᱡᱮᱨᱟᱜ ᱦᱚᱲᱢᱚ ᱞᱟᱹᱜᱤᱫ ᱦᱚᱸ ᱱᱤᱡᱮᱨ ᱦᱚᱲᱢᱚ ᱵᱷᱟᱜᱤ ᱛᱟᱦᱮᱱᱟ ᱠᱷᱮᱞ ᱵᱟᱲᱟ ᱞᱮᱠᱷᱟᱱ ᱫᱚ ᱾
ᱦᱳᱭ, ᱦᱳᱭ ᱾ ᱟᱫᱚ ᱚᱱᱮ ᱚᱱᱟ ᱜᱮᱞᱤᱧ ᱞᱟᱹᱭᱟ ᱦᱳᱭᱛᱳ ᱵᱚᱞ ᱫᱚ ᱠᱷᱮᱞ ᱦᱚᱸᱵᱚᱱ ᱠᱷᱮᱞ ᱜᱮᱭᱟ, ᱥᱟᱱᱟᱢᱟᱜ ᱵᱚᱱ ᱪᱤᱠᱟᱹ ᱦᱚᱸᱵᱚᱱ ᱪᱤᱠᱟᱹᱭ ᱜᱮᱭᱟ ᱢᱮᱱᱠᱷᱟᱱ ᱚᱱᱟᱨᱮ ᱡᱩᱫᱤ ᱵᱚᱱ ᱵᱳᱦᱮᱞᱚᱜᱼᱟ, ᱛᱟᱦᱚᱞᱮ ᱢᱤᱫ ᱫᱤᱱ ᱟᱵᱚᱣᱟᱜ ᱮᱴ ᱮᱴᱠᱮᱴᱚᱬᱮ ᱦᱩᱭᱩᱜᱼᱟ ᱦᱮᱸ ᱵᱟᱝ?
ᱦᱳᱭ ᱱᱤᱛᱳᱜ ᱱᱟ ᱴᱚᱞᱟ ᱠᱚᱨᱮᱱ ᱜᱤᱫᱽᱨᱟᱹ ᱠᱚᱢᱟ ᱠᱷᱟᱹᱞᱤ ᱵᱚᱞ ᱠᱷᱮᱞ ᱜᱮᱠᱚ ᱫᱟᱬᱟᱱ ᱠᱟᱱᱟ ᱠᱷᱟᱹᱞᱤ ᱵᱚᱞ ᱠᱷᱮᱞ ᱫᱟᱬᱟᱱ ᱠᱟᱱᱟ, ᱯᱨᱟᱭᱤᱡᱽ ᱠᱚᱠᱚ ᱫᱟᱲᱮᱭᱟᱜ ᱠᱟᱱ ᱠᱷᱟᱱ ᱢᱟ ᱦᱟᱺᱰᱤ ᱯᱟᱹᱣᱨᱟᱹ ᱥᱮ ᱵᱤᱲᱤ ᱛᱷᱟᱢᱟ ᱠᱩᱨ ᱫᱚᱠᱛᱟ ᱚᱱᱟ ᱠᱚ ᱜᱮ ᱠᱚ ᱧᱩ ᱵᱟᱲᱟᱭᱮᱜ ᱜᱮᱭᱟ ᱯᱨᱟᱭ ᱜᱮ ᱫᱟᱲᱮ ᱵᱟᱲᱟ ᱞᱮᱱᱠᱷᱟᱱ ᱠᱚ ᱨᱟᱹᱥᱟᱹ ᱠᱟᱛᱮ ᱾
ᱦᱳᱭ ᱦᱳᱭ ᱦᱳᱭ ᱟᱨ ᱚᱱᱮ ᱧᱩᱫᱟᱹ ᱦᱳᱭ ᱦᱳᱭ ᱟᱨ ᱵᱚᱞ ᱠᱷᱮᱞ ᱥᱮᱱ ᱠᱟᱛᱮᱫ ᱜᱚᱝᱠᱮ ᱪᱤᱠᱟᱹᱭ ᱫᱟᱠᱚ? ᱫᱟᱲᱮᱜ ᱠᱟᱱᱟ ᱠᱚ ᱥᱮ ᱡᱩᱫᱤ ᱠᱚ ᱦᱟᱨᱟᱜ ᱠᱟᱱᱟ ᱠᱟᱹᱴᱤᱡ ᱢᱟ ᱮᱸ ᱢᱮᱱᱫᱚ ᱟᱹᱲᱤᱥ ᱛᱮᱠᱚ ᱧᱩᱭᱮᱫᱟ, ᱟᱨ ᱡᱩᱫᱤ ᱠᱚ ᱫᱟᱲᱮᱜ ᱠᱟᱱᱟ ᱩᱱᱢᱟ ᱴᱟᱠᱟ ᱯᱚᱭᱥᱟ ᱨᱮᱱᱟᱜ ᱢᱟ ᱚᱵᱷᱟᱵᱽ ᱵᱟᱝᱟ ᱾ ᱟᱨ ᱦᱳᱭᱛᱳ ᱡᱟᱦᱟᱸᱭ ᱢᱟᱹᱞᱤᱠᱮ ᱤᱫᱤ ᱠᱟᱠᱚ ᱠᱟᱱᱟ ᱩᱱᱤ ᱢᱟᱛᱚ ᱱᱟᱦᱟᱜ ᱜᱚᱝᱠᱮ ᱮᱸᱫ ᱩᱱᱤ ᱢᱟᱛᱚ ᱪᱮᱫ ᱡᱚᱠᱷᱚᱱ ᱱᱟᱜ ᱵᱚᱞ ᱠᱷᱮᱞ ᱦᱳᱭᱛᱳ ᱟᱵᱮᱱ ᱵᱮᱱ ᱫᱟᱲᱮᱭᱟᱜ ᱠᱟᱱᱟ ᱱᱤᱛᱳᱜ ᱫᱚ ᱴᱷᱤᱠ ᱜᱮᱵᱮ ᱴᱷᱤᱠᱜᱮ ᱮᱢᱟᱣ ᱵᱮᱱ ᱠᱟᱱᱟᱭ ᱦᱮᱸ ᱥᱮ ᱵᱟᱝ?
ᱦᱳᱭ ᱾
ᱟᱨ ᱡᱚᱠᱷᱚᱱ ᱱᱟᱜ ᱦᱳᱭᱛᱚ ᱵᱟᱵᱮᱱ ᱫᱟᱲᱮᱭᱟᱜ ᱠᱟᱱᱟ ᱩᱱ ᱫᱚ ᱱᱟᱜ ᱩᱱᱤ ᱫᱚ ᱵᱟᱭ ᱦᱚᱦᱚ ᱵᱮᱱᱟᱭ ᱦᱮᱸ ᱥᱮ ᱵᱟᱝ?
ᱦᱳᱭ ᱦᱳᱭ ᱾
ᱦᱳᱭ ᱚᱱᱠᱟ ᱵᱚᱞ ᱠᱷᱮᱞ ᱥᱮᱱ ᱠᱟᱛᱮᱫ ᱮᱱ ᱪᱟᱞᱟᱜ ᱠᱟᱱᱟ ᱵᱚᱱ ᱫᱟᱲᱮᱜ ᱠᱟᱱᱟ ᱵᱚᱱ ᱾ ᱥᱟᱣᱛᱮ ᱟᱹᱰᱤ ᱫᱤᱱ ᱚᱱᱠᱟ ᱮᱦᱮᱨ ᱡᱤᱠᱤ ᱵᱚᱱ ᱛᱟᱦᱮᱱ ᱠᱟᱱᱟ ᱵᱟᱭᱨᱮ ᱨᱮ ᱚᱱᱠᱟ ᱛᱟᱦᱮᱸ ᱵᱟᱲᱟ ᱠᱟᱛᱮᱫ ᱛᱟᱦᱚᱞᱮ ᱚᱞᱚᱜ ᱯᱟᱲᱦᱟᱜ ᱫᱚ ᱪᱤᱠᱟᱹᱜ ᱠᱟᱱᱟ ᱫᱤᱱ ᱫᱤᱱ ᱛᱮ ᱦᱤᱲᱤᱧᱚᱜ ᱠᱟᱱᱟ ᱦᱮᱸ ᱵᱟᱝ ᱾
ᱦᱳᱭ ᱮᱠᱫᱚᱢ ᱱᱚᱣᱟ ᱥᱟᱹᱨᱤ ᱠᱟᱛᱷᱟ ᱜᱮ ᱱᱚᱣᱟ ᱜᱮᱛᱚ ᱦᱩᱭᱩᱜ ᱠᱟᱱᱟ ᱱᱤᱛᱳᱜ ᱢᱟ ᱾
ᱦᱳᱭ ᱾ ᱟᱨ
ᱟᱫᱚ ᱚᱱᱟ ᱠᱚᱜᱮ ᱢᱮᱱ ᱦᱩᱭᱩᱜ ᱚᱱᱟ ᱠᱚᱜᱮ ᱢᱮᱱ ᱫᱤᱧ ᱱᱚᱣᱟ ᱠᱚᱜᱮ ᱢᱮᱱᱫᱟᱹᱧ ᱠᱷᱮᱞ ᱠᱚᱫᱚ ᱵᱚᱱ ᱠᱷᱮᱞ ᱵᱟᱲᱟᱭ ᱨᱮᱦᱚᱸ ᱢᱮᱱᱫᱟᱹᱧ ᱡᱚᱛᱚ ᱥᱮᱫ ᱵᱚᱱ ᱫᱷᱮᱭᱟᱱ ᱢᱟ ᱡᱟᱛᱮ ᱚᱞ ᱯᱟᱲᱦᱟᱣ ᱵᱚᱱ ᱯᱟᱲᱦᱟᱣ ᱫᱟᱲᱮᱭᱟᱜ ᱢᱟ ᱠᱷᱮᱹᱞ ᱦᱚᱸ ᱵᱚᱱ ᱠᱷᱮᱞ ᱢᱟ ᱾
ᱦᱮᱸ ᱦᱮᱸ ᱾ ᱟᱫᱚ ᱜᱚᱝᱠᱮ ᱡᱮᱢᱚᱱ ᱚᱱᱮ ᱮᱫ ᱚᱱᱠᱟᱜᱮ ᱟᱨᱚ ᱚᱱᱠᱟ ᱟᱹᱰᱤ ᱜᱚᱴᱟᱝ ᱚᱱᱠᱟ ᱚᱱᱠᱟ ᱢᱮᱱᱟᱜ-ᱟ ᱡᱟᱦᱟᱸᱭ ᱫᱚ ᱦᱚᱭᱛᱚ ᱟᱵᱚ ᱡᱩᱫᱤ ᱱᱤᱭᱟᱹ ᱩᱢᱮᱨ ᱨᱮ ᱡᱩᱫᱤ ᱵᱚᱞ ᱠᱚ ᱡᱩᱫᱤ ᱵᱟᱵᱚᱱ ᱠᱷᱮᱞᱟ ᱢᱤᱫᱴᱮᱱ ᱢᱤᱫ ᱫᱤᱱ ᱵᱟᱝ ᱢᱤᱫ ᱫᱤᱱ ᱟᱹᱰᱤ ᱱᱟᱯᱟᱭ ᱡᱟᱭᱜᱟ ᱨᱮᱵᱚᱱ ᱥᱮᱴ ᱥᱮᱴᱮᱨᱚᱜ-ᱟ ᱦᱮᱸ ᱥᱮ ᱵᱟᱝ?
ᱦᱳᱭ ᱾
ᱦᱳᱭ ᱚᱱᱟ ᱦᱚᱲᱢᱚ ᱡᱤᱣᱤ ᱪᱚᱨᱪᱟ ᱞᱟᱹᱜᱤᱫ ᱫᱚ ᱴᱷᱤᱠ ᱜᱮᱭᱟ ᱦᱮᱸ ᱥᱮ ᱵᱟᱝ?
ᱦᱳᱭ ᱵᱟᱠᱷᱟᱱ ᱵᱟᱠᱷᱟᱱ ᱫᱚ ᱤᱭᱟᱹ ᱵᱟᱝ ᱪᱚᱨᱪᱟ ᱛᱮᱦᱚᱸ ᱦᱚᱲᱢᱚ ᱠᱚ ᱨᱮᱱᱟᱜ ᱱᱟᱱᱟ ᱨᱳᱜᱽ ᱠᱚ ᱟᱡᱟᱨ ᱠᱚ ᱧᱟᱢᱚᱜ-ᱟ ᱾ ᱡᱟᱜᱮ ᱠᱷᱮᱞ ᱵᱟᱲᱟ ᱞᱮᱠᱷᱟᱱ ᱫᱚ ᱚᱱᱟ ᱠᱚᱦᱚᱸ ᱥᱟᱦᱟ-ᱟ ᱮᱸᱰᱮ ᱠᱷᱟᱱ ᱫᱚ,
ᱦᱳᱭ ᱜᱚᱝᱠᱮ ᱦᱳᱭ ᱾ ᱤᱭᱟᱹ ᱜᱚᱢᱠᱮ ᱢᱤᱫᱴᱮᱱ ᱟᱹᱰᱤ ᱱᱟᱯᱟᱭ ᱠᱟᱛᱷᱟ ᱾ ᱟᱵᱚ ᱥᱟᱱᱛᱟᱲ ᱥᱚᱢᱟᱡ ᱨᱮ ᱡᱟᱦᱟᱸ ᱧᱮᱞᱚᱜ ᱠᱟᱱᱟ ᱟᱹᱰᱤ ᱜᱚᱴᱟᱝ ᱜᱮ ᱚᱱᱠᱟ ᱦᱳᱭᱛᱚ ᱡᱟᱦᱟᱸᱭ ᱟᱨᱚ ᱵᱟᱠᱚ ᱚᱞ ᱯᱟᱲᱦᱟᱜ-ᱟ ᱩᱱᱠᱩ ᱫᱚ ᱦᱟᱴ ᱯᱟᱛᱟ ᱫᱟᱬᱟᱱ ᱥᱮ ᱵᱟᱯᱞᱟ ᱵᱤᱦᱟᱹ ᱠᱚᱨᱮ ᱠᱚ ᱫᱟᱬᱟᱱ ᱠᱟᱱᱟ ᱢᱮᱱᱠᱷᱟᱱ ᱩᱱᱠᱩ ᱜᱤᱫᱽᱨᱟᱹ ᱫᱚ ᱦᱳᱭᱛᱚ ᱵᱮᱠᱟᱨ ᱜᱮᱭᱟ ᱠᱚ ᱥᱮ ᱯᱷᱟᱞᱛᱩ ᱜᱤᱭᱟ ᱠᱚ ᱢᱮᱱᱠᱷᱟᱱ ᱡᱟᱦᱟᱸᱭ ᱡᱩᱫᱤ ᱚᱞ ᱯᱟᱲᱦᱟᱣ ᱜᱤᱫᱽᱨᱟᱹ ᱡᱩᱫᱤ ᱩᱱᱠᱩ ᱥᱟᱞᱟᱜ ᱮ ᱜᱟᱛᱮ ᱜᱟᱯᱟᱛᱮᱜ-ᱟ ᱛᱟᱦᱚᱞᱮ ᱜᱚᱝ ᱛᱚ ᱩᱱᱤ ᱦᱚᱸ ᱢᱤᱫ ᱫᱤᱱ ᱵᱟᱝ ᱢᱤᱫ ᱫᱤᱱ ᱚᱞ ᱯᱟᱲᱦᱟᱜ ᱮ ᱰᱷᱤᱞᱟᱹᱭᱟ ᱦᱮᱸ ᱥᱮ ᱵᱟᱝ?
ᱦᱳᱭ ᱚᱱᱟᱢᱟ ᱥᱟᱨᱤ ᱠᱟᱛᱷᱟ ᱜᱮ ᱾
ᱦᱳᱭ ᱾
ᱵᱟ ᱟᱹᱞᱤᱧ ᱫᱚᱞᱤᱧ ᱢᱮᱱᱟ ᱟᱹᱞᱤᱧ ᱫᱚ ᱜᱚᱝᱠᱮ ᱞᱤᱧ ᱢᱮᱱᱟ ᱡᱟᱦᱟᱸᱭ ᱡᱩᱫᱤ ᱯᱟᱲᱦᱟᱜ ᱨᱮ ᱠᱩᱨᱩᱢᱩᱴᱩ ᱠᱟᱫᱟᱭ ᱩᱱᱤ ᱫᱚ ᱚᱱᱟ ᱯᱟᱲᱦᱟᱜ ᱛᱮᱜᱮ ᱡᱮᱢᱚᱱ ᱠᱩᱨᱩᱢᱩᱴᱩᱭ ᱢᱟ ᱥᱮ ᱚᱱᱟᱜᱮ ᱢᱚᱱᱮ ᱡᱳᱜᱽ ᱠᱟᱛᱮ ᱠᱚᱨᱟᱣ ᱢᱟ ᱥᱮ ᱡᱟᱦᱟᱸᱜ ᱜᱮ ᱠᱩᱨᱩᱢᱩᱴᱩ ᱠᱟᱛᱮᱫ ᱡᱮ ᱤᱧ ᱵᱟᱝᱢᱟ ᱵᱚᱞ ᱠᱷᱮᱞ ᱠᱟᱛᱮ ᱜᱮ ᱤᱧᱟᱹᱜ ᱠᱟᱹᱣᱰᱤᱧ ᱨᱚᱡᱽᱜᱟᱨᱟ ᱥᱮ ᱤᱧᱟᱹᱜ ᱥᱚᱝᱥᱟᱨᱤᱧ ᱪᱟᱞᱟᱣ ᱛᱤᱧᱟᱹ ᱥᱮ ᱞᱟᱦᱟ ᱥᱮᱱ ᱤᱧ ᱨᱟᱠᱟᱵ ᱤᱫᱤᱜ-ᱟ᱾
ᱦᱳᱭ ᱦᱳᱭ,
ᱢᱤᱫ ᱥᱟᱶᱛᱮᱢᱟ ᱵᱟᱭᱨᱟ ᱠᱟᱹᱢᱤ ᱵᱟᱝ ᱦᱩᱭᱩᱜ-ᱟ ᱥᱮ ᱢᱤᱫ ᱥᱟᱶᱛᱮᱢᱟ᱾
ᱦᱮᱸ ᱜᱚᱝᱠᱮ ᱵᱟᱝ ᱜᱟᱱᱚᱜ-ᱟ᱾
ᱵᱟᱨᱭᱟ ᱱᱟᱹᱣᱠᱟᱹ ᱡᱩᱫᱤ ᱢᱤᱫ ᱥᱟᱣᱛᱮ ᱞᱮᱵᱮᱫᱚ ᱠᱷᱟᱱ ᱫᱚ ᱢᱤᱫᱴᱟᱝ ᱱᱟᱹᱣᱠᱟᱹ ᱰᱩᱵᱩᱡ ᱞᱮᱱ ᱠᱷᱟᱱ ᱫᱚ ᱟᱢᱦᱚᱢ ᱰᱩᱵᱩᱡᱚᱜ-ᱟ ᱛᱚ᱾
ᱦᱳᱭ ᱜᱚᱢᱠᱮ ᱰᱩᱵᱩᱡᱟ ᱟᱫᱚ ᱚᱱᱮ ᱚᱱᱠᱟ ᱚᱞ ᱯᱟᱲᱦᱟᱣ ᱰᱤᱞᱟᱹᱣ ᱞᱮᱱᱠᱷᱟᱱ ᱢᱤᱫ ᱫᱤᱱ ᱵᱟᱝ ᱢᱤᱫ ᱫᱤᱱ ᱟᱫᱚ ᱪᱤᱠᱟᱹᱭ ᱟᱵᱚᱱ, ᱦᱟᱱᱟ ᱱᱤᱭᱟᱹ ᱵᱚᱱ ᱠᱟᱹᱢᱤᱭᱟ ᱛᱟᱯᱚᱨᱮ ᱵᱟᱹᱦᱩ ᱵᱚᱱ ᱟᱹᱜᱩ ᱠᱚᱣᱟ, ᱵᱟᱦᱹᱩ ᱟᱹᱜᱩ ᱠᱟᱛᱮ ᱡᱚᱠᱷᱚᱱᱟᱜ ᱥᱚᱝᱥᱟᱨ ᱵᱟᱵᱚᱱ ᱪᱟᱞᱟᱣ ᱫᱟᱲᱮᱭᱟᱜ-ᱟ ᱩᱱᱫᱚ ᱵᱤᱫᱮᱥ ᱜᱮ ᱵᱚᱱ ᱫᱟᱹᱲ ᱠᱟᱱᱟ ᱦᱮᱸ ᱥᱮ ᱵᱟᱝ ᱦᱳᱭ ᱱᱚᱜ ᱱᱚᱝᱠᱟ ᱱᱚᱜ ᱱᱚᱝᱠᱟ ᱱᱤᱛᱚᱜ ᱟᱵᱚᱣᱟᱜ ᱥᱚᱝᱥᱟᱨ ᱨᱮ ᱧᱮᱞᱚᱜᱚᱜ ᱠᱟᱱᱟ ᱦᱮᱸ ᱵᱟᱝ᱾
ᱦᱳᱭ ᱟᱵᱚ ᱢᱟ ᱵᱤᱫᱮᱥ ᱠᱟᱹᱢᱤ ᱵᱚᱱ ᱪᱟᱞᱟᱜ ᱠᱟᱱᱟ ᱚᱲᱟᱜ ᱠᱚᱨᱮ ᱵᱟᱹᱦᱩ ᱠᱚᱠᱚ ᱫᱟᱹᱲ ᱵᱟᱲᱟᱭ ᱮᱫᱟ ᱟᱸᱡᱚᱢᱚᱜ ᱠᱟᱱ ᱜᱮᱭᱟ ᱱᱚᱝᱠᱟ ᱜᱮ ᱵᱤᱥᱤ ᱟᱨᱦᱚᱸ ᱵᱤᱥᱤ ᱠᱚ
ᱦᱳᱭ ᱦᱳᱭ
ᱟᱵᱚ ᱵᱚᱱ ᱪᱮᱥᱴᱟᱭ ᱢᱟ ᱡᱟᱛᱮ ᱢᱚᱸᱡᱽᱛᱮ ᱡᱟᱦᱟᱱᱟᱜ ᱠᱤᱪᱷᱩ ᱠᱚᱨᱟᱣ ᱠᱟᱛᱮ ᱡᱮ ᱚᱲᱟᱜ ᱠᱚᱨᱮ ᱠᱷᱚᱱ ᱜᱮ ᱠᱟᱹᱣᱰᱤ ᱵᱟᱦᱮᱨᱮ ᱠᱟᱹᱢᱤ ᱡᱟᱛᱮ ᱵᱟᱝ ᱪᱟᱞᱟᱜ ᱞᱟᱜᱟᱣ ᱟᱵᱚᱱ ᱢᱟ ᱚᱲᱟᱜ ᱠᱚᱨᱮ ᱟᱭᱳ ᱵᱟᱵᱟ ᱫᱩᱠ ᱥᱩᱠ ᱨᱮᱵᱚᱱ ᱜᱚᱲᱚ ᱟᱠᱚ ᱢᱟ ᱡᱮᱢᱚᱱ
ᱦᱳᱭ ᱦᱳᱭ ᱟᱹᱰᱤ ᱱᱟᱯᱟᱭ ᱠᱟᱛᱷᱟ ᱫᱩᱠ ᱥᱩᱠ ᱨᱮ ᱡᱩᱫᱤ ᱵᱚᱱ ᱜᱚᱲᱚ ᱟᱠᱚᱣᱟ ᱩᱱᱠᱩ ᱦᱚᱸ ᱠᱩᱥᱤ ᱠᱚ ᱵᱩᱡᱟ ᱦᱮᱸᱥᱮ᱾ ᱥᱮ ᱵᱟᱝ
ᱩᱱ ᱵᱟᱠᱷᱟᱱ ᱫᱚ ᱟᱵᱚ ᱦᱚᱸ ᱡᱮ ᱩᱱᱟᱹᱜ ᱠᱟᱹᱴᱤᱡ ᱠᱷᱚᱱ ᱠᱚ ᱦᱟᱨᱟ ᱠᱮᱫ ᱵᱚᱱᱟ ᱦᱟᱨᱟ-ᱵᱩᱨᱩ ᱠᱮᱫ ᱵᱚᱱᱟ ᱩᱱᱟᱹᱜ ᱫᱩᱞᱟᱹᱲ ᱛᱮ ᱪᱮᱨᱮᱡ ᱠᱟᱛᱮᱫ ᱟᱨ ᱟᱵᱚ ᱡᱩᱫᱤ ᱟᱠᱚᱣᱟᱜ ᱚᱠᱛᱚ ᱥᱚᱢᱚᱭ ᱡᱩᱫᱤ ᱟᱠᱚᱣᱟᱜ ᱥᱩᱨ ᱨᱮ ᱵᱟᱵᱚᱱ ᱛᱟᱦᱮᱸ ᱫᱟᱲᱮᱭᱟᱜ-ᱟ ᱥᱮ ᱟᱠᱚ ᱵᱟᱵᱚᱱ ᱥᱮᱵᱟ ᱡᱚᱛᱚᱱ ᱫᱟᱲᱮᱭᱟᱠᱚᱣᱟ ᱥᱮ ᱵᱟᱠᱷᱟᱱ ᱚᱱᱟ ᱫᱚ ᱪᱟᱸᱫᱳ ᱵᱚᱸᱜᱟ ᱦᱚ ᱡᱟᱹᱱᱤᱡ ᱵᱟᱭ ᱤᱠᱹᱟ ᱠᱟᱵᱚᱱᱟ ᱢᱮᱱᱛᱮ ᱡᱮ ᱟᱵᱚ ᱱᱚᱝᱠᱟ
ᱵᱚᱱ ᱠᱟᱹᱢᱤᱭᱟ᱾
ᱦᱳᱭ ᱜᱚᱢᱠᱮ᱾ ᱜᱚᱢᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ᱾ ᱟᱫᱚ ᱜᱚᱢᱠᱮ ᱱᱤᱛᱚᱜ ᱵᱟᱭᱨᱮ ᱨᱮ ᱢᱮᱱᱟᱜ ᱵᱤᱱᱟ ᱟᱫᱚ ᱟᱹᱛᱩ ᱚᱲᱟᱜ ᱫᱚᱵᱮᱱ ᱦᱮᱡ ᱵᱟᱲᱟᱜ ᱠᱟᱱᱟ ᱥᱮ ᱵᱟᱝ?
ᱟᱹᱛᱩ ᱚᱲᱟᱜ ᱠᱚᱫᱚ ᱵᱟᱹᱞᱤᱧ ᱪᱟᱞᱟᱣ ᱟᱠᱟᱱᱟ ᱱᱤᱛᱚᱜ ᱫᱚ ᱪᱟᱞᱟᱜ ᱦᱩᱭᱩᱜ-ᱟ, ᱫᱤᱠᱷᱤ ᱟᱞᱮ ᱮᱠᱡᱟᱢ ᱠᱚ ᱪᱟᱞᱟᱜ ᱠᱟᱱ ᱛᱟᱦᱮᱸ ᱛᱟᱞᱮᱭᱟ ᱮᱠᱡᱟᱢ ᱠᱚ ᱦᱩᱭᱩᱜ ᱠᱟᱱ ᱛᱟᱦᱮᱱᱟ᱾ ᱱᱚᱶᱟ ᱠᱚᱜᱮ ᱢᱩᱪᱟᱹᱫ ᱵᱟᱲᱟ ᱠᱟᱱ ᱛᱟᱞᱮᱭᱟ ᱵᱟᱨᱥᱤᱧ ᱯᱮ ᱥᱤᱧ ᱜᱟᱱ ᱦᱩᱭᱮᱱ ᱛᱟᱞᱮᱭᱟ ᱢᱩᱪᱟᱹᱫ ᱠᱟᱛᱮ᱾
ᱚᱻ ᱟᱪᱪᱷᱟ ᱜᱚᱝᱠᱮ ᱢᱟ ᱛᱟᱦᱞᱮ ᱱᱤᱭᱟᱹᱜᱟᱱ ᱚᱠᱛᱚ ᱫᱚ ᱢᱩᱪᱟᱹᱫ ᱮᱱ ᱛᱟᱞᱟᱝ-ᱟ ᱦᱮᱸ
ᱦᱳᱭ ᱢᱟ ᱡᱚᱦᱟᱨ ᱜᱮ᱾
ᱦᱳᱭ ᱡᱚᱦᱟᱨ ᱜᱮ᱾